ᱟᱸᱡᱚ ᱢᱚᱜ ᱠᱟᱱᱟ
ᱦᱮᱸ ᱡᱚᱦᱟᱨ ᱜᱮ
ᱦᱮᱸ ᱡᱚᱦᱟᱨ ᱜᱮ ᱜᱚᱝᱠᱮ
ᱟᱨ ᱪᱮᱫ ᱠᱚᱵᱤᱱ ᱪᱤᱠᱟᱹ ᱵᱟᱲᱟᱭ ᱫᱟ
ᱦᱳᱭ ᱚᱲᱟᱜ ᱠᱚᱨᱮ ᱜᱮ ᱱᱤᱛᱚᱜ ᱫᱚ ᱱᱤᱭᱟᱹ ᱜᱷᱟᱹᱲᱤᱡ ᱫᱚ ᱟᱨ
ᱟᱪᱪᱷᱟ ᱚᱱᱛᱮ ᱫᱟᱜ ᱮ
ᱱᱚᱛᱮ ᱫᱟᱜ ᱮ ᱡᱚᱨᱚᱭᱮᱫ ᱜᱮᱭᱟ ᱚᱝᱠᱟ ᱦᱚᱞᱟ ᱫᱚ ᱦᱚᱞᱟᱭ ᱡᱚᱨᱚ ᱠᱮᱫᱟ ᱠᱟᱹᱴᱤᱡ ᱡᱳᱨ ᱧᱱᱚᱜ ᱫᱚ ᱛᱮᱦᱮᱧ ᱫᱚ ᱦᱟᱸᱜ ᱠᱚᱢ ᱜᱩ ᱦᱟᱸᱜ ᱡᱚᱨᱚ ᱠᱮᱫᱟ
ᱚ
ᱦᱳᱭ ᱫᱷᱩᱲᱤ ᱮ ᱠᱟᱹᱴᱤᱡ ᱞᱚᱦᱚᱮᱫ ᱞᱮᱠᱟ ᱟᱨ ᱠᱟᱹᱢᱤ ᱠᱚᱫᱚ ᱦᱤᱛᱚ ᱱᱤᱭᱟᱹ ᱜᱷᱟᱹᱲᱤᱡ ᱫᱚ ᱵᱟᱹᱱᱩᱜᱼᱟ ᱪᱮᱫ ᱦᱚᱸ ᱟᱥᱟᱲ ᱵᱚᱸᱜᱟ ᱥᱮᱫ ᱜᱮ ᱪᱟᱥ ᱵᱟᱥ ᱟᱯᱮ ᱥᱮᱫ ᱫᱚ ᱛᱟᱦᱚᱞᱮ ᱠᱚ ᱠᱟᱹᱢᱤ ᱢᱮᱱᱟᱜᱼᱟ
ᱠᱟᱹᱢᱤ ᱫᱚ ᱱᱤᱛᱚᱜ ᱫᱚ ᱵᱟᱹᱱᱩᱜᱼᱟ ᱱᱚᱜᱚᱭ ᱛᱚᱞᱟ ᱤᱭᱟᱹ ᱜᱤᱰᱤ ᱠᱚᱜᱮ ᱱᱤᱛᱚᱜ ᱫᱚ ᱟᱨ ᱛᱟᱦᱞᱮ ᱪᱟᱹᱠᱨᱤ ᱠᱚᱨᱮᱱᱟᱜ ᱯᱷᱚᱨᱚᱢ ᱠᱚᱫᱚᱵᱮᱱ ᱯᱷᱤᱞᱟᱯ ᱵᱟᱲᱟᱭᱮᱼᱟ ᱥᱮ ᱵᱟᱝ
ᱦᱮᱸ ᱯᱷᱞᱟ ᱵᱟᱲᱟ ᱦᱩᱭᱩᱜ ᱠᱟᱱ ᱟᱜ ᱛᱟᱦᱞᱮ ᱟᱢ ᱫᱚ
ᱱᱚᱜᱼᱚᱭ ᱡᱮᱢᱚᱱ ᱯᱚᱧᱪᱟᱭᱮᱛ ᱨᱮᱡᱤᱥ ᱴᱨᱮᱥᱚᱱ ᱪᱟᱞᱟᱜ ᱠᱟᱱᱟ ᱨᱮᱡᱤᱥᱴᱮᱥᱚᱱ ᱵᱮᱱ ᱠᱚᱨᱟᱣ ᱠᱮᱫᱟ ᱥᱮ ᱵᱟᱝ
ᱦᱮᱸ ᱨᱮᱡᱤᱥᱴᱮᱥᱚᱱ ᱠᱚᱨᱟᱣ ᱦᱩᱭ ᱠᱟᱱᱟ
ᱟᱪᱪᱷᱟ
ᱦᱮᱸ
ᱟᱹᱞᱤᱧ ᱦᱚᱸ ᱨᱮᱡᱤᱥᱴᱮᱥᱮᱱ ᱫᱚᱞᱤᱧ ᱠᱚᱨᱟᱣ ᱠᱟᱫᱟ ᱟᱫᱚ ᱮᱠᱡᱟᱢ ᱜᱮ ᱦᱟᱸᱜ ᱛᱤᱥᱪᱚᱝ ᱦᱩᱭᱩᱜᱼᱟ ᱟᱹᱰᱤ ᱫᱤᱱ ᱠᱷᱚᱡ ᱠᱚ ᱞᱟᱹᱭ ᱮᱫᱟ ᱦᱩᱭᱩᱜᱼᱟ ᱦᱩᱭᱩᱜᱼᱟ
ᱦᱮᱸ ᱦᱮᱸ ᱟᱨ ᱛᱤᱥ ᱦᱩᱭᱩᱜ ᱠᱟᱱᱟ ᱦᱟᱸᱜ
ᱜᱮ ᱟᱹᱰᱤ ᱞᱟᱦᱟ ᱛᱮᱦᱚᱸ ᱨᱮᱡᱤᱥᱴᱮᱥᱮᱱ ᱠᱚᱨᱟᱣ ᱠᱟᱛᱮ ᱜᱮ ᱢᱮᱱᱟᱜ ᱛᱟᱠᱚᱣᱟ
ᱦᱩᱸ ᱦᱩᱸ
ᱟᱨ ᱮᱴᱟᱜ ᱯᱷᱚᱨᱚᱢ ᱠᱚ ᱵᱟᱵᱤᱱ ᱯᱷᱤᱞᱟᱯ ᱠᱟᱫᱟ ᱚᱝᱠᱟ ᱠᱟᱹᱢᱤ ᱨᱮᱱᱟᱜ
ᱟᱨ ᱚᱝᱠᱟᱱᱟᱜ ᱫᱚ ᱵᱟᱝ ᱱᱤᱛᱚᱜ ᱫᱚ ᱱᱤᱛᱚᱜ ᱫᱚ ᱠᱟᱹᱴᱤᱡ ᱠᱚᱞᱮᱡ ᱠᱚ ᱠᱚᱨᱟᱣ ᱦᱩᱭᱩᱜ ᱠᱟᱱᱟ ᱟᱫᱚ ᱚᱱᱛᱮ ᱠᱟᱹᱴᱤᱡ ᱯᱷᱚᱠᱟᱥ
ᱚ ᱚ ᱟᱫᱚ ᱵᱟᱝ ᱠᱚᱞᱮᱡᱽ ᱠᱚᱢᱯᱞᱤᱴ ᱛᱮᱦᱚᱸ ᱢᱟᱱᱮ ᱠᱚᱢᱯᱤᱞᱤᱴ ᱠᱚᱢᱯᱤᱞᱤᱴ ᱛᱮᱦᱚᱸ ᱯᱟᱲᱦᱟᱣ ᱫᱚ ᱜᱟᱱᱚᱜ ᱜᱮᱭᱟ ᱱᱚᱛᱮ ᱦᱚᱸ ᱟᱨᱠᱤ ᱢᱤᱫ ᱥᱮᱫ ᱛᱚ ᱵᱟᱝ ᱜᱟᱱᱚᱜᱼᱟ ᱴᱟ ᱥᱮᱫ ᱜᱮ ᱧᱮᱞ ᱦᱩᱭᱩᱜᱼᱟᱢ
ᱚᱱᱟ ᱫᱚ ᱦᱮᱸᱜᱮ ᱵᱟᱝ ᱫᱚ ᱵᱟᱝ ᱢᱤᱫ ᱥᱮᱫ ᱪᱟᱞᱟᱣ ᱞᱮᱠᱷᱟᱱ ᱪᱤᱠᱟᱹᱢ ᱵᱟᱲᱟᱭᱟ ᱞᱟᱦᱟᱨᱮ ᱢᱮᱱᱟᱜ ᱟᱥᱮ ᱪᱮᱫ ᱢᱮᱱᱟᱜᱼᱟ ᱪᱮᱫ ᱵᱟᱝ ᱚᱱᱟ ᱠᱟᱫᱟ ᱟᱨ ᱞᱟᱹᱭ ᱥᱚᱢᱵᱷᱚᱵᱽ ᱦᱚᱸ ᱵᱟᱝ ᱠᱟᱱᱟ ᱛᱚ
ᱦᱮᱸ ᱦᱮᱸ
ᱛᱟᱦᱞᱮ ᱟᱵᱤᱱ ᱛᱮᱦᱚᱸ ᱢᱟᱱᱮ ᱵᱤᱱ ᱦᱮᱸ ᱦᱮᱸ ᱦᱮᱸ ᱠᱚᱨᱟᱣ ᱦᱩᱭᱩᱜᱼᱟ ᱠᱚᱨᱟᱣ
ᱟᱨ ᱯᱤᱯᱟᱨᱮᱥᱮᱱ ᱠᱚᱫᱚ ᱛᱟᱦᱚᱞᱮ ᱦᱟᱛᱟᱣᱮᱼᱟ ᱵᱤᱱ ᱥᱮ ᱵᱟᱝ
ᱯᱨᱤᱯᱟᱨᱮᱥᱚᱱ ᱠᱚᱫᱚ ᱟᱹᱨᱤ ᱟᱨᱟᱢᱵᱚᱼᱟ ᱯᱨᱤᱯᱟᱨᱮᱥᱮ ᱚᱝᱠᱟ ᱫᱚ ᱟᱨᱚᱢᱵᱚ ᱦᱩᱭᱩᱜ ᱟᱫᱚ
ᱟᱪᱪᱷᱟ ᱟᱨᱚᱢᱵᱷᱚᱭ ᱵᱤᱱ ᱚᱝᱠᱟ ᱫᱚ ᱵᱟᱠᱷ ᱟᱠᱷᱟᱱ ᱫᱚ ᱚᱠᱛᱚ ᱢᱟ ᱯᱟᱨᱚᱢ ᱪᱟᱞᱟᱜᱼᱟ
ᱦᱮᱸ ᱦᱮᱸ ᱚᱠᱛᱚ ᱫᱚ ᱦᱟᱸᱜ ᱵᱟᱭ ᱛᱟᱸᱜᱤ ᱢᱮᱭᱟ ᱛᱚ ᱚᱠᱛᱚ ᱫᱚ ᱪᱟᱞᱟᱜᱼᱟ
ᱦᱮᱸ ᱥᱮ ᱵᱟᱝ ᱚᱠᱛᱚ ᱫᱚ ᱵᱟᱭ ᱛᱟᱸᱜᱤ ᱵᱚᱱᱟ ᱟᱨ ᱧᱮᱞᱟ ᱵᱤᱱ ᱛᱤᱥ ᱠᱚᱨᱮ ᱪᱚ ᱮᱠᱡᱟᱢ ᱠᱚᱫᱚ ᱥᱮᱴᱮᱨ ᱟᱠᱟᱱᱟ ᱟᱨ ᱧᱮᱞ ᱵᱮᱱ ᱦᱟᱸᱜ ᱩᱱᱫᱚ ᱮᱠᱡᱟᱢ ᱪᱟᱞᱟᱣ ᱠᱟᱛᱮ ᱵᱟᱵᱮᱱ ᱚᱞ ᱫᱟᱲᱮᱭᱟᱜ ᱠᱟᱱᱟ ᱛᱚᱠᱷᱚᱱ ᱫᱚ ᱟᱹᱰᱤ ᱠᱷᱟᱨᱟᱯ ᱜᱮ ᱵᱩᱡᱷᱟᱹᱜ ᱟ ᱥᱮ
ᱦᱮᱸ ᱮᱠᱫᱚᱢ ᱮᱠᱫᱚᱢ ᱠᱷᱟᱨᱟᱯ ᱫᱚ ᱢᱟᱱᱮ ᱟᱹᱰᱤ ᱠᱷᱟᱨᱟᱯ ᱚᱱᱟ ᱫᱚ
ᱦᱩᱸ ᱦᱩᱸ ᱛᱟᱦᱞᱮ ᱚᱲᱟᱜ ᱨᱮᱫᱚ ᱡᱷᱚᱛᱚ ᱜᱮ ᱠᱚ ᱢᱟᱱᱮ ᱥᱤᱠᱠᱷᱤᱛᱚ ᱜᱮᱭᱟ ᱠᱚ
ᱵᱟ ᱵᱟᱝ ᱥᱤᱠᱠᱷᱤᱛᱚ ᱵᱟ ᱞᱟᱦᱟ ᱨᱮᱫᱚ ᱩᱱᱟᱹᱜ ᱫᱚ ᱵᱟᱠᱚ ᱯᱟᱲᱦᱟᱣ ᱵᱟᱲᱟᱜ ᱛᱟᱦᱮᱸ ᱛᱚ ᱳᱭ ᱳᱭ ᱴᱮᱱ ᱯᱟᱥ
ᱦᱩᱸ ᱦᱩᱸ ᱟᱪᱪᱷᱟ ᱟᱹᱵᱤᱱ ᱫᱚ ᱛᱟᱦᱞᱮ ᱠᱚᱞᱮᱡᱽ ᱵᱟᱝ
ᱟᱹᱞᱤᱧ ᱫᱚ ᱠᱚᱞᱮᱡᱽ ᱞᱤᱧ ᱠᱚ ᱨᱟᱣ ᱫᱟ
ᱟᱪᱪᱷᱟ ᱟᱪᱪᱷᱟ
ᱛᱟᱦᱞᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱫᱟ
ᱟᱹᱞᱤᱧ ᱦᱚᱸ ᱠᱚᱞᱮᱡᱽ ᱜᱮ ᱟᱫᱚ ᱠᱚᱞᱮᱡᱽ ᱯᱟᱥᱟ ᱯᱟᱥᱤ ᱚᱱᱠᱟ ᱧᱮᱞ ᱦᱳᱭᱳᱜ ᱠᱟᱱᱟ ᱡᱚᱵ ᱠᱚ ᱡᱩᱫᱤ ᱧᱟᱢᱚᱜ ᱠᱷᱟᱱ ᱴᱮᱨᱟᱭ ᱵᱟᱲᱟ ᱦᱩᱭᱩᱜ ᱠᱟᱱᱟ
ᱮᱠᱫᱚᱢ ᱮᱠᱫᱚᱢ ᱚᱱᱟ ᱫᱚ ᱫᱚᱨ ᱠᱟᱨ ᱜᱮ ᱱᱤᱭᱟᱹ ᱡᱩᱜᱽ ᱨᱮ ᱫᱚ ᱦᱟᱸᱜ ᱪᱟᱠᱨᱤ ᱫᱚ ᱫᱚᱨ ᱠᱟᱨ ᱜᱮᱛᱟ ᱵᱚᱱ ᱵᱟ ᱠᱷᱟᱱ ᱫᱚ ᱴᱷᱤᱠᱟᱹᱭᱟ ᱵᱚᱱ ᱡᱷᱚᱛᱚ ᱡᱤᱱᱤᱥ ᱜᱮ ᱟᱨ ᱢᱮᱥᱤᱱ ᱛᱮ ᱜᱮ ᱦᱳᱭᱳᱜ ᱠᱟᱱᱟ
ᱪᱟᱹᱠᱨᱤ ᱫᱚᱨ ᱠᱟᱨ ᱜᱮ ᱢᱟᱱᱮ ᱠᱷᱟ ᱴᱟᱜ ᱦᱳᱭᱳᱜᱼᱟ ᱚᱱᱟ ᱛᱟᱭᱚᱢ ᱨᱮ ᱢᱟ ᱱᱮ ᱪᱟᱹᱠᱨᱤ ᱧᱟᱢ ᱦᱚᱸ ᱥᱚᱡᱟ ᱠᱟᱛᱷᱟ ᱫᱚ ᱵᱟᱝ ᱠᱟᱱᱟ ᱠᱷᱟ ᱴᱟᱜ ᱦᱳᱭᱳᱜᱼᱟ ᱵᱟᱢ ᱠᱷᱟᱴᱟ ᱞᱮᱠᱷᱟᱡ ᱫᱚ ᱯᱷᱚᱞ ᱵᱟᱝ ᱧᱟᱢᱚᱜ ᱵᱟᱠᱚ ᱞᱟᱹᱭᱟ ᱯᱚᱨᱤ ᱥᱚᱢ ᱨᱮᱱᱟᱜ ᱵᱟᱢ ᱯᱚᱨᱤ ᱥᱚᱢ ᱞᱮ ᱠᱷᱟᱱ ᱯᱷᱚᱞ ᱫᱚ ᱵᱟᱝ ᱧᱟᱢᱚᱜᱼᱟ
ᱮᱠᱫᱚᱢ ᱮᱠᱫᱚᱢ ᱚᱱᱟ ᱫᱚ ᱦᱮᱸ ᱜᱮ ᱟᱨ ᱩᱫᱢᱟ ᱛᱮ ᱡᱟᱦᱟ ᱱᱟᱜ ᱢᱟᱱᱮ ᱠᱚᱢ ᱠᱚᱢ ᱤᱭᱟᱹᱛᱮ ᱡᱟᱦᱟᱸ ᱫᱚ ᱢᱚᱱᱮ ᱩᱫᱢᱟ ᱛᱮ ᱢᱟᱱᱮ ᱡᱩᱫᱤ ᱵᱟᱢ ᱠᱷᱟ ᱴᱟᱣ ᱠᱟᱛᱮᱢ ᱧᱟᱢ ᱟ ᱚᱱᱟ ᱨᱮᱱᱟᱜ ᱫᱚ ᱩᱱᱟᱹᱜ ᱴᱟ ᱤᱭᱟᱹ ᱦᱚᱸ ᱵᱟᱝ ᱛᱟᱦᱮᱱ ᱛᱟᱢᱟ ᱢᱚᱱᱮ ᱦᱚ ᱡᱮ ᱱᱚᱣᱟ ᱞᱟᱹᱜᱤᱫ ᱱᱤ ᱱᱟᱹᱜ ᱤᱧ ᱠᱷᱟ ᱴᱟᱣ ᱞᱮᱱ ᱛᱮ ᱱᱤᱱᱟᱹᱜ ᱤᱧ ᱤᱭᱟᱹ ᱟᱠᱟᱫᱟ ᱢᱤᱫ ᱴᱮᱱ ᱜᱚᱨᱚᱵᱽ ᱮᱢ ᱵᱩ ᱡᱷᱟᱹᱣᱟ
ᱦᱮᱸ ᱛᱟᱯᱚᱨ ᱡᱟᱦᱟᱸ ᱨᱮ ᱜᱮ ᱪᱟᱞᱟᱜ ᱵᱤᱱ ᱥᱮ ᱢᱟᱱᱮ ᱠᱷᱟᱴᱟ ᱫᱚ ᱦᱳᱭᱳᱜ ᱜᱮ ᱭᱟ ᱯᱚᱨᱤᱥ ᱥᱚᱨᱚᱢ ᱫᱚ ᱦᱳᱭᱳᱜ ᱜᱮᱭᱟ ᱢᱟᱱᱮ ᱟᱞᱜᱟ ᱛᱮ ᱫᱚ ᱪᱮᱫ ᱡᱤᱱᱤᱥ ᱦᱚᱸ ᱵᱟᱭ ᱧᱟ ᱢᱚᱜᱼᱟ
ᱦᱮᱸ ᱦᱮᱸ ᱚᱱᱟ ᱫᱚ ᱦᱮᱸ ᱜᱮ ᱦᱮᱸ ᱟᱨ ᱵᱟᱠᱷᱟᱡ ᱫᱚ ᱪᱮᱫ ᱡᱤᱱᱤᱥ ᱦᱚᱸ ᱵᱟᱝ ᱧᱟ ᱢᱚᱜᱼᱟ
ᱛᱟᱦᱞᱮ ᱚᱱᱠᱟ ᱚᱱ ᱞᱟᱭᱤᱱ ᱠᱮᱞᱟᱥ ᱠᱚ ᱵᱟ ᱵᱤᱱ ᱦᱟᱛᱟᱣ ᱵᱟ ᱲᱟ ᱟᱠᱟᱫᱟ
ᱵᱟ ᱚᱱᱞᱟᱭᱤᱱ ᱠᱮᱞᱟᱥ ᱠᱚ ᱫᱚ ᱦᱟᱸᱜ ᱩᱱᱟᱹᱜ ᱴᱟ ᱫᱚ ᱵᱟᱝ ᱦᱟᱛᱟᱣ ᱠᱟᱱᱟ ᱱᱚᱰᱮ ᱫᱚ ᱠᱟᱴᱤᱡ ᱢᱚᱴᱟ ᱢᱩᱴᱤ ᱤᱱᱴᱟᱨ ᱱᱮᱴ ᱨᱮᱱᱟᱜ ᱠᱟᱹᱴᱤᱡ ᱥᱩᱢᱳᱭ ᱤᱭᱟᱹ ᱫᱚ ᱢᱮᱱᱟᱜ ᱜᱮᱭᱟ ᱚᱥᱩᱵᱤᱫᱷᱟ ᱫᱚ
ᱟᱪᱪᱷᱟ ᱟᱪᱪᱷᱟ ᱚᱱᱠᱟ ᱵᱮ ᱯᱟᱨ ᱵᱟᱝ
ᱦᱩᱸ
ᱛᱚᱵᱩ ᱨᱮ ᱦᱚᱸ ᱟᱨᱠᱤ ᱚᱱᱠᱟ ᱠᱚᱥᱴᱚ ᱢᱚᱥᱴᱚ ᱠᱟᱛᱮᱫ ᱠᱚᱥᱴᱚ ᱢᱚᱥᱴᱚ ᱯᱟᱲ ᱦᱟᱣ ᱠᱟᱛᱮᱫ ᱪᱟᱹᱠᱨᱤ ᱡᱩᱫᱤ ᱧᱟᱢᱚᱜᱼᱟ ᱵᱟᱝ ᱚᱱᱟ ᱨᱮᱱᱟᱜ ᱫᱟᱢ ᱫᱚ ᱵᱤᱨᱟᱴ ᱛᱟᱦᱮ ᱱᱟ ᱟᱨᱠᱤ ᱡᱷᱮ ᱵᱩᱡᱷᱟᱹᱢ ᱵᱟᱝ ᱠᱚᱥᱴᱚ ᱞᱮᱱᱟᱹᱧ ᱛᱮᱦᱮᱧ ᱤᱧ ᱥᱟᱠ ᱥᱮᱥ ᱤᱧ ᱧᱟᱢ ᱠᱮᱫᱟ
ᱦᱮᱸ ᱦᱮᱸ ᱵᱟᱢ ᱠᱚᱥᱴᱚ ᱞᱮᱠᱷᱟᱱ ᱥᱟᱠ ᱥᱮᱥ ᱦᱚᱸ ᱵᱟᱝ ᱧᱟ ᱢᱚᱜ ᱜᱮᱭᱟ
ᱦᱳᱭ ᱢᱟᱱᱮ ᱠᱚᱥᱴᱚ ᱠᱟᱛᱮᱫ ᱡᱟᱦᱟᱸ ᱥᱟᱠ ᱥᱮᱥ ᱮᱢ ᱧᱟᱢ ᱟ ᱥᱮ ᱚᱱᱟ ᱨᱮᱱᱟᱜ ᱨᱟᱹᱥᱠᱟᱹ ᱫᱚ ᱟᱹᱰᱤ ᱟᱞᱟ ᱫᱟ ᱜᱮᱭᱟ
ᱦᱩᱸ ᱦᱩᱸ ᱦᱩᱸ ᱦᱩᱸ
ᱟᱨ ᱛᱟᱦᱞᱮ ᱟᱨ ᱚᱱᱠᱟ ᱮᱠ ᱡᱟᱢ ᱠᱚ ᱵᱟᱵᱤᱱ ᱮᱢ ᱵᱟᱲᱟ ᱠᱟᱜᱼᱟ
ᱵᱟᱝ ᱚᱱᱠᱟ ᱱᱟᱜ ᱮᱠ ᱡᱟᱢ ᱫᱚ ᱦᱟᱸᱜ ᱟᱨ ᱵᱟᱝ ᱮᱢ ᱵᱟᱲᱟ ᱦᱳᱭ ᱠᱟᱱ ᱜᱮᱭᱟ
ᱟᱪᱪᱷᱟ ᱱᱚᱜᱼᱚᱭ ᱛᱚ ᱦᱟᱸᱜ ᱰᱟᱵᱞᱳ ᱵᱤ ᱦᱟᱜ ᱛᱚᱫᱚᱜ-ᱟ ᱛᱤᱱᱟᱹᱜ ᱵᱷᱮ ᱠᱮᱱᱥᱤ ᱠᱚ ᱞᱟᱹᱭᱼᱟ ᱯᱚᱧ ᱪᱟᱥ ᱦᱟᱡᱟᱨ ᱠᱚ ᱞᱟᱹᱭ ᱮᱜᱼᱟ ᱛᱚ ᱟᱫᱚ ᱛᱤᱥ ᱦᱟᱸᱜ ᱩᱰᱩᱝ ᱚᱜ ᱠᱟᱱᱟ ᱚᱱᱠᱟ ᱢᱟ ᱛᱚ ᱯᱨᱤᱯᱟᱨᱮ ᱥᱚᱱ ᱠᱚ ᱦᱟᱛᱟᱣ ᱵᱤᱱ
ᱦᱮᱸ ᱦᱮᱸ
ᱦᱳᱭ ᱫᱚ ᱦᱳᱭᱳᱜ ᱜᱮ ᱭᱟ ᱪᱮᱥᱴᱟ ᱨᱮ ᱛᱟᱦᱮᱸ ᱞᱮᱱ ᱠᱷᱟᱱ ᱫᱚ ᱦᱚᱭ ᱛᱳ ᱢᱤᱫ ᱫᱷᱟᱣ ᱨᱮ ᱵᱟᱝ ᱦᱳᱭᱳᱜᱼᱟ ᱟᱨ ᱢᱤᱫ ᱫᱷᱟᱣ ᱪᱮᱥ ᱴᱟ ᱦᱳᱭᱳᱜᱼᱟ
ᱦᱮᱸ ᱦᱮᱸ ᱦᱮᱸ ᱮᱠᱫᱚᱢ ᱮᱠᱫᱚᱢ ᱟᱨ ᱡᱟᱦᱟᱸ ᱡᱤᱱᱤᱥ ᱫᱚ ᱢᱤᱫ ᱫᱷᱟᱣ ᱨᱮ ᱫᱚ ᱵᱟᱝ ᱦᱩᱭᱩᱜ ᱜᱮᱭᱟ
ᱟᱪᱪᱷᱟ ᱢᱟᱱᱮ ᱟᱯᱮ ᱚᱸᱰᱮ ᱠᱷᱚᱱ ᱚᱱᱠᱟ ᱵᱟᱡᱟᱨ ᱠᱚ ᱡᱟᱦᱟᱸ ᱴᱤᱭᱩ ᱥᱚᱱ ᱯᱟᱲ ᱦᱟᱣ ᱠᱚ ᱛᱤᱱᱟᱹᱜ ᱥᱟᱸᱜᱤᱧ ᱜᱮᱭᱟ ᱚᱱᱠᱟ
ᱟ ᱱᱚᱸᱰᱮ ᱠᱷᱚᱱ ᱫᱚ ᱢᱚᱴᱟ ᱢᱩᱴᱤ ᱥᱟᱸᱜᱤᱧ ᱜᱮᱭᱟ ᱢᱤᱫ ᱜᱮᱞ ᱵᱟᱨ ᱠᱤᱞᱳ ᱢᱤᱴᱟᱨ ᱜᱟᱱ ᱦᱳᱭᱳᱜᱼᱟ
ᱚ ᱥᱳᱨ ᱥᱳᱯᱳᱨ ᱚᱱᱠᱟ ᱴᱤᱭᱩᱥᱮᱱ ᱠᱚ ᱵᱟᱠᱚ ᱯᱟᱲ ᱦᱟᱣ ᱪᱟᱹᱠᱨᱤ ᱯᱚᱨᱤᱠᱠᱷᱟ ᱨᱮᱱᱟᱜ
ᱵᱟ ᱥᱩᱨ ᱥᱩᱨ ᱫᱚ ᱚᱱᱠᱟ ᱫᱚ ᱵᱟᱹᱱᱩᱜ ᱠᱚᱣᱟ ᱚᱱᱠᱟ ᱫᱚ
ᱚᱻ ᱛᱟᱦᱞᱮ ᱚᱱᱠᱟ ᱢᱟᱱᱮ ᱢᱳᱵᱟᱭᱮᱞ ᱛᱮ ᱜᱮ ᱵᱟᱝ
ᱦᱮᱸ ᱦᱮᱸ ᱡᱟ ᱦᱳᱭᱳᱜᱼᱟ ᱢᱳᱵᱟᱭᱮᱞ ᱛᱮ ᱜᱮ ᱚᱱ ᱞᱟᱭᱤᱱ ᱦᱩ
ᱟᱪᱪᱷᱟ ᱛᱟᱦᱞᱮ ᱦᱟᱜ ᱵᱟᱡᱟᱨ ᱠᱚ ᱫᱚ
ᱵᱟᱡᱟᱨ ᱠᱚ ᱫᱚ ᱥᱟᱹᱜᱤᱧ ᱜᱮᱭᱟ ᱚᱱᱟ ᱦᱚᱸ ᱵᱟᱡᱟᱨ ᱦᱚᱸ ᱪᱟᱞᱟᱣ ᱵᱟᱲᱟ ᱦᱳᱭᱳᱜ ᱜᱮᱭᱟ
ᱚ ᱢᱟᱱᱮ ᱥᱟᱭᱠᱮᱞ ᱛᱮ ᱥᱮ ᱱᱚᱝᱠᱟ ᱵᱟᱭᱤᱠ ᱛᱮ ᱜᱮ
ᱟᱨ ᱦᱚ ᱥᱟᱭᱠᱮᱞ ᱛᱮ ᱦᱚᱸ ᱪᱟᱞᱟᱜ ᱦᱳᱭᱳᱜ ᱜᱮᱭᱟ ᱵᱟᱭᱤᱠ ᱛᱮ ᱦᱚᱸ ᱚᱠᱟ ᱥᱳᱢᱚᱭ ᱚᱠᱟ ᱞᱮᱠᱟ ᱵᱮᱥᱤᱨ ᱵᱷᱟᱜ ᱜᱮ ᱵᱟᱭᱤᱠ ᱛᱮ ᱜᱮ ᱪᱟᱞᱟᱜ ᱦᱩᱭᱳᱜ ᱜᱮᱭᱟ
ᱛᱟᱦᱞᱮ ᱟᱯᱮ ᱚᱱᱛᱮ ᱫᱚ ᱚᱱᱠᱟ ᱵᱟᱥ ᱡᱳᱜᱟ ᱡᱳᱜᱽ ᱠᱚ ᱢᱮᱱᱟᱜ ᱟᱥᱮ ᱵᱟᱝ
ᱵᱟᱥ ᱫᱚ ᱢᱮᱱᱟᱜᱼᱟ ᱟᱫᱚ ᱚᱲᱟᱜ ᱠᱷᱚᱱ ᱫᱚ ᱥᱟᱹᱜᱤᱧ ᱧᱚᱜ ᱨᱮ ᱜᱮ ᱢᱮᱱᱟᱜᱼᱟ ᱵᱟᱥ ᱮᱥᱴᱮ ᱥᱚᱱ ᱫᱚ
ᱠᱟᱹᱴᱤᱡ ᱪᱟᱞᱟᱜ ᱦᱳᱭᱳᱜᱼᱟ ᱚᱸᱰᱮ ᱢᱤᱫ ᱠᱤᱞᱳ ᱢᱤᱴᱟᱨ ᱜᱟᱱ ᱫᱚ
ᱟᱪᱪᱷᱟ ᱵᱷᱟᱜᱮ ᱜᱮ
ᱦᱩᱸ ᱦᱩᱸ ᱛᱟᱦᱞᱮ ᱟᱯᱮ ᱥᱮᱫ ᱫᱚ ᱪᱮᱫ ᱢᱚᱴᱟ ᱢᱩᱴᱤ ᱟᱞᱮ ᱥᱮᱫ ᱢᱟᱨᱟᱝ ᱫᱚ ᱢᱟᱨᱟᱝ ᱜᱮ ᱭᱟ ᱫᱚᱢᱮ ᱢᱟᱨᱟᱝ ᱦᱚᱸ ᱫᱚ ᱵᱟᱝ ᱞᱟᱹᱭ ᱜᱟᱱᱚᱜᱼᱟ ᱫᱚ ᱢᱮ ᱦᱩᱰᱤᱧ ᱦᱚᱸ ᱞᱟᱹᱭ ᱵᱟᱝ ᱜᱟᱱᱚᱜ-ᱟ
ᱟᱪᱪᱷᱟ ᱟᱪᱪᱷᱟ ᱚᱱᱠᱟ ᱵᱟᱝ
ᱦᱩᱸ ᱦᱩᱸ ᱛᱟᱦᱞᱮ ᱟᱯᱮ ᱥᱮᱫ ᱫᱚ ᱵᱟᱥ ᱠᱚ ᱪᱟᱞᱟᱜ ᱜᱮ ᱥᱮ ᱵᱟᱝ
ᱦᱮᱸ ᱟᱞᱮ ᱥᱮᱫ ᱫᱚ ᱵᱟᱥ ᱡᱳᱜᱟ ᱡᱳᱜᱽ ᱫᱚ ᱵᱷᱟᱜᱮ ᱜᱮ ᱢᱮᱱᱟᱜ ᱟᱠᱟᱜ ᱟ ᱥᱳᱨ ᱨᱮ ᱜᱮ ᱵᱟᱡᱟᱨ ᱦᱚᱸ ᱢᱮᱱᱟᱜᱼᱟ
ᱛᱟᱦᱞᱮ ᱤᱥᱠᱩᱞ ᱠᱚ ᱫᱚ ᱢᱟᱱᱮ ᱛᱤᱱᱟᱹᱜ ᱥᱟᱹᱜᱤᱧ ᱛᱟᱲ ᱟᱢ ᱛᱮ ᱯᱮ
ᱮᱻ ᱤᱥᱠᱩᱞ ᱠᱚ ᱫᱚ ᱯᱮᱨᱟᱭ ᱢᱟᱨᱤ ᱤᱥᱠᱩᱞ ᱠᱚ ᱫᱚ ᱥᱳᱨ ᱜᱮᱭᱟ ᱦᱟᱭ ᱤᱥᱠᱩᱞ ᱠᱚ ᱫᱚ ᱠᱟᱹᱴᱤᱡ ᱥᱟᱹᱜᱤᱧ ᱧᱚᱜ ᱜᱮ ᱵᱟᱝ ᱴᱟᱣᱩᱱ ᱥᱮᱫ ᱯᱟᱲᱟᱜᱼᱟ ᱚᱱᱟ ᱠᱚ ᱫᱚ ᱦᱩᱸ
ᱛᱟᱦᱞᱮ ᱚᱱᱠᱟ ᱟᱛᱳ ᱠᱚᱨᱮ ᱜᱤᱫᱽᱨᱟᱹ ᱠᱚ ᱯᱟᱲ ᱦᱟᱜ ᱜᱮᱭᱟ ᱥᱮ ᱵᱟᱝ ᱥᱮ ᱥᱩᱫᱩ ᱫᱟᱬᱟ ᱵᱟᱲᱟᱭ ᱮᱫᱟ ᱠᱚ
ᱦᱤᱛᱚᱜ ᱫᱚ ᱤᱥᱠᱩᱞ ᱠᱚ ᱠᱩᱞ ᱠᱚ ᱦᱩᱭᱩᱜ ᱠᱟᱱ ᱜᱮᱭᱟ ᱟᱛ ᱦᱚᱲ ᱵᱟᱵᱟ ᱢᱟ ᱛᱟᱠᱚ ᱡᱷᱚᱛᱚ
ᱦᱮᱸ
ᱜᱟᱫᱚ ᱦᱩᱭᱩᱜ ᱠᱟᱫᱟ ᱡᱮᱥᱮ ᱥᱮᱪᱮᱫ ᱵᱮᱜᱚᱨ ᱪᱮᱫ ᱦᱚᱸ ᱵᱟᱝ ᱪᱮᱫ ᱦᱚᱸ ᱵᱟᱝ ᱠᱚᱨᱟᱣ ᱜᱟᱱᱚᱜᱼᱟ ᱛᱚ ᱚᱱᱟ ᱛᱮ ᱜᱮ ᱡᱷᱚᱛᱚ ᱜᱮ ᱠᱚ ᱪᱟᱞᱟᱜ ᱠᱟᱱᱟ ᱪᱟᱞᱟᱣ ᱫᱚ ᱵᱟᱝ ᱫᱚ ᱵᱟᱝ
ᱮᱠᱫᱚᱢ ᱥᱮᱪᱮᱫ ᱫᱚ ᱫᱚᱨ ᱠᱟᱨ ᱜᱮ
ᱮᱠᱫᱚᱢ
ᱥᱮᱪᱮᱫ ᱪᱷᱟᱲᱟ ᱵᱟᱠᱷᱟᱱ ᱮᱲᱮ ᱦᱚᱪᱚᱜᱼᱟ ᱵᱚᱱ
ᱦᱮᱸᱮᱸ ᱦᱮᱸ
ᱦᱮᱸ ᱥᱮ ᱵᱟᱝ ᱥᱤᱠᱠᱷᱤ ᱛᱚ ᱵᱟᱢ ᱥᱤᱠᱠᱷᱤ ᱛᱚ ᱞᱮᱱ ᱠᱷᱟᱱ ᱮᱲᱮ ᱦᱚᱪᱚᱜ ᱟᱢ ᱦᱚᱲ ᱠᱚ ᱴᱷᱮᱱ
ᱦᱮᱸ ᱥᱮᱪᱮᱫ ᱫᱚ ᱮᱠᱫᱚᱢ ᱡᱚᱨᱩᱨᱤ ᱠᱟᱱ ᱜᱮᱭᱟ
ᱦᱩᱸ ᱟᱨ ᱱᱤᱛᱳᱜ ᱠᱷᱚᱡ ᱡᱟᱦᱟᱸ ᱞᱮᱠᱟ ᱜᱤᱫᱽᱨᱟᱹ ᱠᱚ ᱥᱤᱠᱠᱷᱟ ᱮᱢᱟ ᱠᱚᱣᱟ ᱩᱱᱤ ᱦᱚᱸ ᱚᱱᱠᱟ ᱜᱮ ᱢᱮ ᱚᱱᱟ ᱥᱤᱠᱠᱷᱟ ᱛᱮ ᱜᱮ ᱛᱟᱲᱟᱢ ᱰᱟᱦᱟᱨ ᱛᱟᱲᱟᱢ ᱟᱭ ᱵᱟ ᱠᱷᱟᱱ ᱫᱚ ᱦᱟᱨᱟ ᱠᱟᱛᱮᱫ ᱳᱭ ᱟᱨᱠᱤ ᱢᱟᱱᱮ ᱵᱟᱹᱞᱴᱟᱹ ᱜᱮ ᱵᱮᱱᱟᱜ ᱟᱭ
ᱦᱮᱸ ᱦᱮᱸ ᱦᱮᱸ
ᱚᱱᱟ ᱫᱚ ᱡᱷᱚᱛᱚ ᱡᱤᱱᱤᱥ ᱜᱮ ᱠᱟᱹᱴᱤᱡ ᱠᱷᱚᱱ ᱡᱟᱦᱟᱸᱟᱢ ᱯᱟᱹᱨ ᱠᱟᱹᱜᱼᱟ ᱚᱱᱟ ᱜᱮ ᱛᱟᱭᱱᱚᱢ ᱛᱮ ᱫᱚ ᱚᱱᱟ ᱜᱮᱢ ᱛᱟᱦᱮ ᱱᱟ ᱡᱩᱫᱤ ᱟᱢ ᱠᱟᱹᱴᱤᱡ ᱠᱷᱚᱱ ᱜᱮ ᱵᱟᱹᱞ ᱴᱟᱹᱢ ᱯᱟᱹᱨ ᱠᱟᱹᱜᱼᱟ ᱛᱟᱦᱚ ᱞᱮ ᱩᱱᱤ ᱫᱚᱹ ᱵᱟᱹᱞᱴᱟᱹ ᱚᱵᱷᱟᱥ ᱜᱮ ᱛᱟᱦᱮᱱ ᱛᱟᱭᱟ
ᱮᱠᱫᱚᱢ ᱮᱠᱫᱚᱢ
ᱦᱮᱸ
ᱵᱟ ᱠᱷᱟᱱ ᱱᱮᱛᱟᱨ ᱡᱟ ᱢᱟᱱᱮ ᱱᱮᱛᱟᱨ ᱡᱩᱫᱤ ᱪᱮᱬᱮ ᱴᱩᱴᱤ ᱚᱠᱟ ᱨᱮ ᱪᱮᱛᱚᱱᱮ ᱫᱟᱬᱟ ᱚᱱᱟ ᱠᱚᱛᱮᱜ ᱜᱮ ᱡᱩᱫᱤ ᱫᱤᱱᱮ ᱛᱟᱵᱟ ᱛᱟᱦᱚᱞᱮ, ᱩᱱᱤ ᱦᱚᱲ ᱫᱚ ᱟᱫᱚ ᱵᱟᱭ ᱢᱟᱱᱩᱥᱚᱜᱼᱟ᱾ ᱩᱱᱤ ᱫᱚ ᱚᱱᱟ ᱚᱱᱟ ᱚᱱᱛᱮ ᱜᱮ ᱴᱟᱱ ᱛᱟᱦᱮᱱ ᱛᱟᱭᱟ᱾ ᱟᱫᱚ ᱯᱟᱲᱦᱟᱣ ᱥᱮᱫ ᱫᱚ ᱴᱟᱱ ᱫᱚ ᱵᱟᱝ ᱦᱤᱡᱩᱜ ᱛᱟᱭᱟ ᱟᱫᱚ᱾
ᱦᱩᱸ ᱦᱩᱸ ᱦᱩᱸ ᱦᱩᱸ
ᱠᱟᱛᱷᱟ ᱦᱩᱭᱩᱜ ᱠᱟᱱᱟ, ᱜᱟᱨᱡᱮᱱ ᱠᱚ ᱴᱷᱤᱠ ᱠᱚ ᱛᱟᱦᱮᱸ ᱞᱮᱱᱠᱷᱟᱱ ᱜᱤᱫᱽᱨᱟᱹ ᱦᱚᱸ ᱴᱷᱤᱠ ᱜᱮᱠᱚ ᱯᱟᱲᱦᱟᱜᱼᱟ᱾
ᱦᱮᱸ ᱦᱮᱸᱮᱸ ᱜᱟᱨᱡᱮᱱ ᱠᱚ ᱴᱷᱤᱠ ᱛᱟᱦᱮ ᱠᱷᱟᱱ ᱜᱮ ᱦᱩᱭᱩᱜᱼᱟ ᱦᱮᱸ ᱮ, ᱚᱲᱟᱜ ᱦᱚᱲ ᱜᱮ ᱡᱩᱫᱤ ᱴᱷᱤᱠ ᱵᱟᱝ ᱛᱟᱦᱚᱞᱮ ᱜᱤᱫᱽᱨᱟᱹ ᱟᱫᱚ ᱪᱮᱫ ᱮ ᱢᱚᱱᱮᱭᱟ᱾ ᱩᱱᱤ ᱦᱚᱸᱞᱮ ᱴᱷᱤᱠ ᱜᱮᱭᱟ, ᱱᱚᱝᱠᱟ ᱠᱟᱛᱮᱜ ᱜᱮ ᱪᱟᱞᱟᱜ ᱠᱟᱱ᱾
ᱦᱮᱸ ᱦᱮᱸ ᱵᱟᱠᱷᱟᱱ ᱫᱚ ᱦᱟᱨᱟ ᱠᱟᱛᱮᱫ ᱮᱢ ᱢᱮᱛᱟᱭᱟ ᱩᱱᱫᱚ ᱵᱟᱭ ᱵᱩᱡᱷᱟᱹᱣᱟ᱾ ᱱᱤᱛᱚᱜ ᱠᱷᱚᱱ ᱡᱟᱦᱟᱸ ᱞᱮᱠᱟᱢ ᱵᱩᱡᱷᱟᱹᱣ ᱩᱱᱤ ᱚᱱᱠᱟᱜᱮ ᱵᱩᱡᱷᱟᱹᱣ ᱤᱫᱤᱭᱟᱭ᱾
ᱦᱩᱸ ᱦᱮᱸ ᱦᱮᱸ᱾ ᱱᱚᱣᱟ ᱫᱚ ᱡᱷᱚᱛᱚ ᱡᱤᱱᱤᱥ ᱜᱮ ᱠᱟᱹᱴᱤᱡ ᱨᱮᱜᱮ ᱡᱟᱦᱟᱸᱱᱟᱜ ᱫᱚᱢ ᱥᱮᱬᱟᱭᱟ᱾ ᱠᱟᱹᱴᱤᱡ ᱨᱮᱜᱮ ᱡᱟᱦᱟᱸ ᱞᱮᱠᱟ ᱥᱟᱠᱟᱢ ᱚᱵᱷᱟᱥ ᱢᱟᱱᱮ ᱤᱭᱟᱹ ᱠᱚ, ᱡᱟᱦᱟᱸ ᱠᱚ ᱢᱮᱛᱟᱜ ᱠᱟᱱᱟ᱾ ᱪᱮᱫ ᱞᱮᱠᱟ ᱨᱚᱲ ᱨᱮᱱᱟᱜ ᱵᱷᱚᱝᱜᱤ ᱠᱚ ᱟᱨᱠᱚ, ᱚᱱᱟ ᱠᱚ ᱡᱩᱫᱤ ᱠᱟᱹᱴᱤᱡ ᱨᱮᱜᱮ ᱦᱟᱸᱜ ᱮᱢ ᱥᱮᱬᱟᱭᱟ᱾ ᱵᱟᱠᱷᱟᱱ ᱞᱟᱹᱴᱩ ᱠᱟ ᱠᱟᱛᱮᱫ ᱠᱟᱹᱴᱤᱡ ᱠᱷᱚᱱ ᱡᱩᱫᱤ ᱚᱱᱠᱟ ᱜᱮᱢ ᱯᱟᱹᱨᱠᱟᱹᱜᱼᱟ ᱛᱟᱦᱚᱞᱮ ᱦᱟᱸᱜ, ᱞᱟᱹᱴᱩ ᱠᱟᱛᱮᱜ ᱦᱚᱸ ᱚᱱᱠᱟ ᱜᱮᱢ ᱛᱟᱦᱮᱱᱟ᱾
ᱦᱩᱸ ᱦᱩᱸ ᱢᱟᱱᱮ ᱩᱱᱠᱩ ᱥᱮᱬᱟ ᱟᱠᱚ ᱦᱩᱭᱩᱜᱼᱟ ᱛᱚ, ᱡᱮ ᱚᱠᱚᱭ ᱪᱮᱫᱮ ᱞᱮᱠᱟ ᱦᱚᱣᱟᱠᱚ ᱦᱩᱭᱩᱜᱼᱟ᱾ ᱪᱮᱞᱮᱠ ᱠᱟ ᱥᱟᱹᱜᱟᱹᱭ ᱛᱮᱦᱚᱣᱟ ᱠᱚ ᱦᱩᱭᱩᱜᱼᱟ᱾
ᱮᱠᱫᱚᱢ ᱮᱠᱫᱚᱢ ᱟᱫᱚ ᱚᱱᱟ ᱫᱚ ᱟᱢ ᱟᱭᱳᱵᱟᱵᱟ ᱵᱟ ᱵᱟᱭ ᱥᱮᱬᱟ ᱠᱷᱟᱱ ᱚᱠᱚᱭᱮ ᱥᱮᱬᱟ ᱚᱱᱟᱫᱚ ᱟᱭᱳᱵᱟᱵᱟ ᱦᱟᱜ ᱟᱭᱩ-ᱵᱟᱵᱟᱜ ᱜᱮ ᱚᱱᱟ ᱠᱚᱫᱚ ᱠᱟᱹᱢᱤ ᱫᱚ ᱦᱩᱸ ᱦᱩᱸ
ᱟᱨ ᱯᱳᱭᱞᱳ ᱡᱟᱦᱟᱸᱭ ᱥᱤᱠᱠᱷᱟᱭ ᱮᱢᱢᱟ᱾ ᱩᱱᱤ ᱫᱚ ᱟᱭᱚ-ᱵᱟᱵᱟ ᱜᱮ ᱮᱢᱟᱢᱟᱭ ᱥᱤᱠᱠᱷᱟ ᱫᱚ ᱯᱳᱭᱞᱳ ᱫᱚ ᱾
ᱮᱠᱫᱚᱢ ᱯᱳᱭᱞᱳ ᱥᱤᱠᱷᱟ ᱫᱚ ᱟᱭᱳ-ᱵᱟᱵᱟ ᱜᱮ ᱾
ᱦᱚᱸ ᱛᱟᱯᱚᱨ ᱛᱚ ᱱᱟᱦᱟᱸᱜ ᱤᱥᱠᱩᱞᱮ ᱠᱩᱞ ᱞᱮᱫ ᱢᱮᱭᱟ ᱾
ᱦᱮᱸ
ᱦᱮᱸ ᱥᱮ ᱵᱟᱝ
ᱦᱮᱸ ᱦᱮᱸ ᱛᱟᱯᱚᱨ ᱤᱥᱠᱩᱞ ᱫᱳᱭ ᱠᱩᱞ ᱢᱤᱭᱟ ᱾
ᱦᱮᱸ ᱛᱟᱦᱞᱮ ᱟᱯᱮ ᱚᱱᱛᱮ ᱚᱱᱠᱟ ᱥᱟᱱᱛᱟᱲᱤ ᱛᱮ ᱯᱟᱲᱦᱟᱣ ᱠᱚᱫᱚ ᱦᱩᱭᱩᱜ ᱠᱟᱱᱟ ᱥᱮ ᱵᱟᱝ? ᱪᱤ ᱠᱤ ᱛᱮ
ᱦᱮᱸ ᱯᱟᱲᱦᱟᱣ ᱠᱚᱫᱚ ᱦᱩᱭᱩᱜ ᱠᱟᱱ ᱜᱮᱭᱟ ᱵᱟᱝ ᱚᱱᱛᱮ ᱦᱚᱸ ᱟᱫᱚ ᱱᱮᱛᱟᱨ ᱫᱚ ᱢᱟᱱᱮ ᱜᱤᱫᱽᱨᱟᱹ ᱠᱚᱫᱚ ᱪᱮᱫ ᱪᱚᱠᱚ ᱢᱚᱱᱮ ᱵᱟᱲᱟᱭᱮᱫᱟ ᱟᱭᱳ ᱵᱟᱵᱟ ᱠᱚ ᱡᱟᱹᱱᱤ ᱾ ᱡᱮ ᱟᱵᱚᱣᱟᱜ ᱵᱳᱲ ᱠᱚᱦᱚᱸ ᱵᱟᱹᱱᱩᱜᱼᱟ, ᱥᱟᱱᱛᱟᱞᱤ ᱢᱤᱰᱤᱭᱟᱢ ᱵᱳᱲ ᱠᱚ ᱟᱨ ᱚᱸ ᱚᱱᱟ ᱠᱷᱟᱹᱛᱤᱨ ᱛᱮ ᱢᱟᱱᱮ ᱩᱱᱟᱹᱜ ᱫᱚ ᱜᱤᱫᱽᱨᱟᱹ ᱠᱚᱫᱚ ᱵᱟᱠᱚ ᱤᱥᱠᱩᱞ ᱫᱚ ᱵᱟᱠᱚ ᱵᱚᱞᱮᱫ ᱠᱚ ᱚᱱᱮ ᱢᱟᱱᱮ ᱥᱟᱱᱛᱟᱞᱤ ᱚᱞ ᱪᱤᱠᱤ ᱵᱷᱚ ᱤᱥᱠᱨᱤᱯᱴ ᱛᱮ᱾ ᱚᱞ ᱯᱟᱲᱦᱟᱣ ᱞᱟᱹᱜᱤᱫ ᱫᱚ ᱾
ᱦᱮᱸ ᱦᱮᱸ
ᱵᱟᱠᱚ ᱵᱟᱝᱞᱟ ᱚᱱᱟ ᱠᱚᱫᱚ ᱠᱚ ᱚᱱᱟ ᱠᱚᱨᱮᱫ ᱫᱚᱠᱚ ᱵᱷᱩᱨᱛᱤ ᱵᱟᱲᱟᱭᱮᱫ ᱠᱚᱜᱮᱭᱟ ᱾
ᱟᱫᱚ ᱵᱟᱝ ᱱᱚᱜᱼᱚᱭ ᱛᱚ ᱱᱟᱣᱟ ᱱᱟᱣᱟ ᱮᱦᱚᱵ ᱟᱠᱟᱱᱟ ᱠᱟᱹᱴᱤᱡ ᱮᱸᱴᱠᱮᱴᱚᱬᱮ ᱫᱚ ᱦᱩᱭᱩᱜ ᱜᱮᱭᱟ ᱾ ᱫᱤᱱ ᱫᱤᱱ ᱛᱮ ᱦᱟᱸᱜ ᱥᱟᱯᱷᱟ ᱤᱫᱮᱭᱟ ᱛᱟᱹᱣ, ᱟᱹᱰᱤ ᱟᱹᱰᱤ ᱴᱟᱜ ᱜᱮ ᱥᱚᱞᱦᱮ ᱧᱟᱢ ᱟᱠᱟᱱᱟ ᱾ ᱵᱟᱠᱷᱟᱱ ᱯᱳᱭᱞᱳ ᱥᱮᱫ ᱫᱚ ᱟᱹᱰᱤᱜᱮ ᱮᱴᱠᱮᱴᱚᱬᱮ ᱩᱱ ᱫᱚ ᱯᱚᱛᱚᱵ ᱠᱚᱦᱚᱸ ᱵᱟᱝ ᱛᱟᱦᱮᱸᱫ ᱠᱟᱱᱟ ᱾
ᱦᱮᱸ ᱦᱮᱸ ᱦᱤᱛᱚᱜ ᱫᱚ ᱯᱚᱛᱚᱵ ᱠᱚᱨᱮᱱᱟᱜ ᱫᱚ ᱤᱭᱟᱹ ᱫᱚ ᱦᱩᱭ ᱠᱟᱱ ᱜᱮᱭᱟ ᱾ ᱡᱟᱦᱟᱸᱱᱟᱜ ᱡᱤᱱᱤᱥ ᱜᱮ ᱟᱫᱚ ᱢᱤᱫ ᱫᱷᱟᱣ ᱛᱮ ᱢᱤᱫ ᱜᱷᱟᱹᱲᱤᱡ ᱛᱮᱫᱚ ᱦᱟᱸᱜ ᱥᱚᱢᱵᱷᱚᱵᱽ ᱫᱚ ᱵᱟᱝ ᱠᱟᱱᱟ ᱦᱩᱭ ᱦᱚᱪᱚ ᱨᱮᱱᱟᱜ ᱫᱚ ᱾
ᱟᱥᱛᱮ ᱟᱥᱛᱮ ᱦᱩᱭᱩᱜᱼᱟ ᱦᱮᱸ ᱾
ᱢᱟᱱᱮ ᱠᱟᱹᱴᱤᱡ ᱚᱠᱛᱚ ᱫᱚ ᱞᱟᱜᱟᱜ ᱜᱮᱭᱟ, ᱯᱳᱭᱞᱳ ᱮᱦᱚᱵ ᱠᱟᱱᱟ ᱥᱮ ᱾
ᱦᱩᱸ ᱦᱩᱸ
ᱟᱫᱚ ᱟᱵᱚᱨᱮᱱ ᱜᱤᱫᱽᱨᱟᱹ ᱡᱩᱫᱤ ᱚᱱᱟ ᱡᱟᱭᱜᱟ ᱨᱮ ᱵᱟᱵᱚᱱ ᱤᱫᱤ ᱠᱚᱣᱟ, ᱟᱫᱚ ᱢᱟᱱᱮ ᱚᱠᱚᱭ ᱯᱟᱲᱦᱟᱜᱼᱟ ᱾ ᱟᱵᱚᱨᱮᱱ ᱜᱤᱫᱽᱨᱟᱹ ᱠᱚ ᱚᱸᱰᱮ ᱤᱫᱤ ᱠᱚ ᱦᱩᱭᱩᱜᱼᱟ ᱥᱮ ᱵᱟᱠᱷᱟᱱ ᱫᱚ, ᱵᱚᱱᱫᱚ ᱩᱛᱟᱹᱨᱚᱜ ᱟ ᱛᱚ ᱱᱚᱝᱠᱟ ᱞᱮ ᱠᱷᱟᱱ᱾
ᱦᱮᱸ ᱵᱟᱠᱷᱟᱱ ᱫᱚ ᱟᱵᱚᱨᱮᱱ ᱜᱤᱫᱽᱨᱟᱹ ᱜᱮ ᱡᱩᱫᱤ ᱵᱟᱵᱚᱱ ᱤᱭᱟᱹ ᱠᱚᱣᱟ, ᱛᱟᱦᱚᱞᱮ ᱟᱵᱚ ᱜᱚᱨᱚᱵᱽ ᱠᱟᱛᱮ ᱪᱤᱠᱟᱹ ᱛᱮᱵᱚᱱ ᱞᱟᱹᱭ ᱫᱟᱲᱮᱭᱟᱜᱼᱟ ᱡᱮ ᱟᱞᱮᱭᱟᱜ ᱯᱟᱹᱨᱥᱤ ᱦᱚᱸ ᱢᱮᱱᱟᱜ ᱛᱟᱞᱮᱭᱟ, ᱵᱟᱠᱷᱟᱱ ᱟᱵᱚᱣᱟᱜ ᱯᱟᱹᱨᱥᱤ ᱛᱮᱦᱟᱸᱜ ᱵᱟᱹᱭ ᱵᱟᱹᱭᱛᱮ ᱚᱱᱟ ᱫᱚ ᱪᱟᱵᱟᱜᱼᱟ ᱾
ᱦᱳᱭ ᱦᱳᱭ
ᱚᱞᱚᱜ ᱯᱟᱲᱦᱟᱜ ᱠᱚ ᱵᱟᱝ ᱦᱩᱭ ᱞᱮᱱ ᱠᱷᱟᱱ, ᱟᱫ ᱪᱟᱵᱟᱜᱼᱟ ᱚᱱᱟ ᱫᱚ ᱦᱮᱸ᱾
ᱢᱟᱱᱮ ᱱᱚᱣᱟ ᱠᱚᱫᱚ ᱟᱵᱚᱣᱟᱜ ᱫᱟᱭᱤᱛᱛᱚ ᱜᱮ, ᱱᱚᱣᱟ ᱠᱚ ᱢᱟᱱᱮ ᱡᱚᱜᱟᱣ ᱫᱚᱦᱚ ᱨᱮᱱᱟᱜ᱾
ᱮᱠᱫᱚᱢ ᱮᱠᱫᱚᱢ ᱟᱵᱚᱣᱟᱜ ᱜᱮ ᱫᱟᱭᱤᱛᱛᱚ᱾ ᱦᱮᱸ
ᱵᱟᱠᱷᱟᱱ ᱟᱫ ᱪᱟᱵᱟᱜᱼᱟᱛᱚ ᱡᱷᱚᱛᱚ ᱾
ᱡᱷᱚᱛᱚᱣᱟᱜ ᱪᱟᱵᱟᱜᱼᱟ ᱢᱟᱱᱮ, ᱵᱟ ᱠᱟᱛᱷᱟ ᱨᱮᱜᱮ ᱛᱮᱠᱚ ᱞᱟᱹᱭ ᱠᱟᱫᱟ ᱥᱮ ᱚᱞᱮᱢ ᱟᱫ ᱚᱞᱮᱢ ᱟᱫ ᱞᱮᱠᱷᱟᱱ ᱦᱚᱸ ᱡᱷᱚᱛᱚ ᱜᱮ ᱟᱫᱚᱜ ᱛᱟᱢᱟ ᱞᱟᱥᱴᱮ ᱟᱡᱼᱟᱡ
ᱦᱩᱸ ᱫᱷᱚᱨᱚᱢ ᱦᱚᱢ ᱟᱫᱟ ᱞᱟᱹᱭ ᱠᱟᱫᱟ ᱾
ᱦᱮᱸ